ᱡᱚᱦᱟᱨ ᱜᱮ ᱡᱚᱦᱟᱨ ᱪᱮᱫ ᱠᱚᱯᱮ ᱪᱤᱠᱟᱹ ᱵᱟᱲᱟᱭᱮᱫᱟ
ᱪᱮᱫ ᱦᱚᱸ ᱵᱟᱝ-ᱟ
ᱨᱚᱲᱠᱳ ᱠᱚ ᱟᱸᱚᱢᱚᱜ ᱠᱟᱱᱟ ᱤᱧᱟᱜ?
ᱦᱮᱸ ᱟᱸᱡᱚᱢᱚᱜ ᱠᱟᱱᱟ ᱴᱷᱤᱠ ᱜᱮ᱾
ᱩᱸᱻ᱾ ᱪᱮᱜ ᱠᱚᱯᱮ ᱪᱤᱠᱟᱹ ᱵᱟᱲᱟᱭᱮᱫᱟ? ᱦᱳᱭ ᱦᱳᱭ ᱟᱸᱡᱚᱢᱚᱜ ᱠᱟᱱ ᱜᱮᱭᱟ᱾
ᱪᱮᱫ ᱮᱢ ᱢᱟᱜᱫᱟ, ᱵᱟᱝᱟ ᱵᱟᱝᱟ ᱵᱟᱭ ᱰᱤᱥᱴᱟᱵ ᱫᱟ᱾
ᱟᱪᱪᱷᱟ ᱛᱟᱦᱚᱞᱮ ᱪᱮᱫ ᱠᱚᱯᱮ ᱪᱮᱠᱟᱹ ᱵᱟᱲᱟᱭᱫᱟ ᱛᱮᱤ ᱦᱮᱧ ᱫᱚ?
ᱛᱮᱱ ᱪᱮᱫ ᱦᱚᱸ ᱵᱟᱝᱟ, ᱫᱟᱠᱟ ᱠᱚ ᱡᱚᱢ ᱵᱟᱲᱟ ᱦᱩᱭ ᱠᱟᱱᱟ ᱱᱤᱛᱚᱜ ᱠᱤᱪᱷᱩ ᱠᱷᱚᱱ ᱞᱟᱦᱟᱜ ᱜᱮ᱾
ᱚᱸᱻ᱾ ᱟᱞᱮ ᱦᱚᱸᱞᱮ ᱡᱚᱢ ᱠᱮᱜᱼᱟ ᱟᱞᱮ ᱦᱚᱸ ᱱᱚᱜᱼᱚᱭ ᱢᱤᱜᱷᱟᱹᱲᱤᱼᱜ ᱞᱟᱦᱟ ᱜᱮᱞᱮ ᱡᱚᱢ ᱠᱮᱫᱟ᱾ ᱟᱫᱚ ᱟᱯᱮᱥᱮᱫ ᱫᱚ ᱛᱤᱦᱤᱧ ᱫᱚ ᱵᱟᱭ ᱫᱟᱜ ᱞᱮᱫᱟ, ᱫᱟᱜ ᱡᱟᱹᱲᱤ ᱦᱩᱭ ᱞᱮᱱ ᱜᱮᱭᱟ ᱟᱯᱮᱥᱮᱱ?
ᱦᱮᱸᱻᱦᱮᱸᱻᱦᱩᱭ ᱞᱮᱱᱟ᱾
ᱪᱮᱜ ᱢᱟ ᱟᱞᱮ ᱥᱮᱱ ᱦᱚᱸ ᱫᱚᱢᱮᱭ ᱫᱟᱜ ᱠᱮᱫᱟ ᱛᱮᱤᱦᱤᱧ ᱫᱚ᱾ ᱮᱠᱵᱟᱨᱮ ᱥᱮᱛᱟᱜ ᱠᱷᱚᱱ ᱮᱠᱵᱟᱨᱮ ᱟᱹᱭᱩᱵ ᱚᱵᱫᱤ, ᱟᱫᱚ ᱦᱚᱸᱜᱚᱭ ᱢᱤᱫ ᱜᱷᱟᱹᱲᱤᱜ ᱱᱤᱛᱚᱜᱮ ᱱᱤᱛᱚᱜᱮ ᱛᱷᱤᱨᱟᱠᱟᱜ ᱟᱭ ᱵᱟᱝᱠᱷᱟᱱ ᱢᱟ ᱦᱚᱜᱼᱚᱭ᱾ ᱵᱟᱠᱷᱟᱡ ᱥᱟᱨᱟ ᱥᱟᱨᱟᱫᱤᱱ ᱢᱟ ᱱᱚᱸᱰᱮ ᱨᱩᱢ ᱨᱮᱜᱮ, ᱚᱲᱟᱜ ᱨᱮ᱾ ᱜᱮ ᱢᱮᱱᱟᱜ ᱞᱮ ᱪᱮᱫ ᱦᱚᱸ ᱵᱟᱞᱮ ᱠᱟᱹᱢᱤ ᱫᱟᱲᱮᱜ ᱠᱟᱱᱟ, ᱮᱠᱵᱟᱨᱮ ᱫᱟᱜ ᱡᱟᱞᱟᱛᱮ᱾
ᱚᱸᱻ᱾
ᱦᱩᱸᱻ᱾ ᱛᱟᱦᱚᱞᱮ ᱟᱯᱮ ᱟᱫᱚ ᱪᱮᱫ ᱠᱚᱯᱮ ᱠᱟᱹᱢᱤ ᱵᱟᱲᱟ ᱠᱮᱫᱟ ᱛᱮᱦᱤᱧ ᱫᱚ?
ᱛᱮᱦᱮᱧ ᱫᱚ ᱪᱮᱫ ᱦᱚᱱᱟᱜ ᱨᱚᱦᱚᱭ ᱵᱟᱲᱟ ᱠᱟᱹᱢᱤ ᱠᱚ ᱦᱩᱭ ᱵᱟᱲᱟᱭᱮᱱᱟ ᱦᱮᱸ
ᱚᱻ ᱟᱪᱪᱷᱟ᱾ ᱟᱯᱮ ᱥᱮᱱ ᱦᱚᱸ ᱫᱟᱜ ᱫᱚ ᱫᱟᱜ ᱞᱮᱫᱟᱭ ᱛᱚ ᱛᱤᱦᱤᱱ?
ᱦᱮᱸ ᱫᱟᱜ ᱞᱮᱫᱟᱭ ᱛᱮᱦᱮᱧ ᱫᱚ ᱫᱚᱢᱮ ᱜᱮᱭ ᱫᱟᱜ ᱞᱮᱫᱟᱭ᱾
ᱟ ᱛᱟᱦᱚᱞᱮ ᱵᱟᱹᱫᱽ ᱠᱚᱨᱮ ᱦᱟᱹᱠᱳ ᱫᱚ ᱵᱟᱠᱚ ᱧᱟᱢ ᱞᱮᱱᱟ᱾
ᱦᱮᱸ ᱦᱟᱹᱠᱩ ᱛᱮᱦᱮᱧ ᱦᱟᱹᱠᱩ ᱠᱚ ᱩᱛᱩ ᱵᱟᱲᱟ ᱦᱩᱭ ᱠᱟᱛᱮᱜ, ᱡᱚᱢ ᱵᱟᱲᱟ ᱦᱩᱭᱱᱟ ᱩᱱᱠᱩ ᱜᱮ ᱱᱟᱜ ᱦᱟᱹᱠᱩ ᱠᱚ᱾
ᱟᱪᱪᱷᱟ ᱪᱤᱞᱤ ᱠᱚ ᱦᱟᱹᱠᱩ ᱠᱚᱯᱮ ᱧᱟᱢ ᱞᱮᱜ ᱠᱚᱣᱟ?
ᱪᱤᱞᱤ ᱠᱷᱚᱱᱟᱜ ᱟᱞᱮ ᱥᱮᱱᱢᱟ ᱛᱮᱦᱮᱱ ᱫᱚ ᱯᱩᱴᱷᱤ ᱛᱟᱨᱯᱚᱨᱮ ᱩᱱᱠᱩ ᱜᱟᱹᱲᱟᱹᱭ ᱞᱮᱸᱡᱽᱨᱟ ᱠᱚ᱾ ᱠᱩᱪᱞᱟᱹ ᱧᱮᱞ ᱠᱟᱜ ᱠᱚᱣᱟᱢ ᱠᱩᱪᱞᱟᱹ?
ᱠᱩᱪᱞᱟ.?
ᱦᱳᱭ᱾
ᱵᱟᱹᱧ ᱧᱮᱞ ᱠᱟᱜ ᱠᱚᱣᱟ ᱚᱱᱟ ᱫᱚ᱾ ᱯᱟᱥᱮᱜ ᱟᱞᱮ ᱥᱮᱱ ᱫᱚ ᱡᱩᱫᱟᱹ ᱜᱮᱭᱟ᱾ ᱵᱟᱞᱮ ᱢᱮᱛᱟ ᱠᱚᱜᱮᱭᱟ ᱵᱟᱹᱧ ᱟᱸᱡᱚᱢ ᱠᱟᱜᱼᱟ ᱟᱫᱚ ᱵᱟᱥᱮᱜ ᱧᱮᱞ ᱫᱚ ᱵᱟᱥᱮᱧ ᱧᱮᱞ ᱠᱟᱜ ᱠᱚᱜᱮᱭᱟ᱾ ᱟᱫᱚ ᱵᱟᱹᱧ ᱟᱸᱡᱚᱢ ᱠᱟᱜᱼᱟ, ᱧᱩᱛᱩᱢ ᱫᱚ ᱵᱟᱥᱮᱡ ᱟᱞᱮ ᱫᱚ ᱮᱴᱟᱜ ᱨᱚᱠ ᱞᱮ ᱢᱮᱛᱟ ᱠᱚ ᱟᱪᱪᱷᱟ ᱩᱱᱠᱩ ᱠᱚᱯᱮ ᱧᱟᱢ ᱞᱮᱜ
ᱦᱮᱸ ᱵᱤᱧ ᱞᱮᱠᱟ ᱠᱚ ᱧᱮᱞᱚᱜᱼᱟ ᱵᱤᱧ ᱞᱮᱠᱟ᱾
ᱚᱻ ᱚᱻ ᱥᱮ ᱩᱱᱠᱩ ᱫᱩᱲᱤ ᱠᱩ ᱢᱮᱛᱟ ᱠᱚ ᱥᱮ?
ᱵᱟᱝᱼᱟ ᱩᱱᱠᱩ ᱫᱚ ᱵᱟᱝᱟ᱾
ᱥᱮ ᱟᱵᱟᱨ ᱩᱱᱠᱩ ᱠᱚ ᱢᱮᱛᱟ ᱠᱚᱣᱟ ᱜᱮ ᱛᱚ
ᱚᱱᱠᱟᱱ ᱜᱮ ᱟᱫᱚ ᱩᱱᱠᱩ ᱫᱚ ᱮᱴᱟᱜ ᱨᱚᱠᱚᱢ ᱜᱮᱠᱚ ᱧᱮᱞᱚᱜᱼᱟ᱾ᱜᱳᱞ ᱜᱮᱭᱟ ᱠᱚ ᱟᱫᱚᱢ ᱠᱚ ᱫᱚ ᱡᱮᱞᱮᱧ ᱜᱮᱭᱟ ᱠᱚ᱾ ᱢᱤᱫ ᱢᱚᱠᱟ ᱜᱟᱱ᱾
ᱦᱳᱭᱻᱦᱳᱭ, ᱦᱮᱸᱫᱮ ᱦᱮᱸᱫᱮ ᱠᱚ ᱧᱮᱞᱚᱜᱼᱟ᱾ ᱥᱮ ᱪᱮᱫ ᱞᱮᱠᱟ ᱟᱨᱟᱜ ᱦᱮᱸᱫᱮ ᱥᱮ ᱪᱮᱫ ᱞᱮᱠᱟ ᱩᱱᱠᱩ ᱜᱮᱛᱚ? ᱚ ᱟᱫᱚ ᱟᱞᱮ ᱥᱮᱱ ᱫᱚ ᱩᱱᱠᱩ ᱫᱚᱞᱮ ᱤᱭᱟᱹ ᱵᱚᱢᱵᱤ ᱞᱮ ᱢᱮᱛᱟ ᱠᱚᱣᱟ᱾
ᱚᱻ,
ᱛᱚ ᱟᱯᱮ ᱥᱮᱱ ᱫᱚ ᱤᱭᱟᱹ ᱠᱩᱪᱞᱟᱹ ᱵᱟᱝ?
ᱦᱳᱭ
ᱵᱟᱹᱧ ᱵᱟᱲᱟᱭ ᱠᱟᱱ ᱛᱟᱦᱮᱱᱟ ᱟᱢ ᱴᱷᱮᱱᱤᱧ ᱥᱮᱬᱟ ᱠᱮᱫᱟ
ᱟᱫᱚ ᱟᱫᱚ ᱢᱤᱫ ᱛᱚ ᱵᱟᱠᱚ ᱞᱟᱹᱭᱟ ᱠᱚᱣᱟ ᱛᱚ ᱫᱤᱥᱚᱢ ᱦᱚᱸ ᱢᱮᱱᱟᱜ ᱠᱜᱼᱟ ᱦᱳᱭ
ᱦᱳᱭ ᱟᱞᱮ ᱥᱮᱱ ᱦᱚᱸ ᱟᱞᱟᱫᱟ ᱜᱮᱭᱟ ᱨᱟᱛᱮ ᱜᱮ
ᱪᱮᱫ
ᱛᱟᱦᱚᱞᱮ ᱛᱤᱦᱤᱧ ᱫᱚ
ᱫᱚ ᱦᱟᱠᱩ ᱯᱮ ᱩᱛᱩ ᱞᱮᱫ ᱠᱚᱣᱟ ᱵᱟᱝ
ᱦᱩᱸ ᱦᱩᱸ ᱢᱤᱫ ᱪᱮᱫ ᱯᱮ ᱩᱛᱩ ᱵᱟᱲ
ᱪᱮᱫ ᱮᱢ ᱢᱮᱱ ᱠᱮᱫᱟ ᱵᱟᱹᱧ ᱵᱩᱡ ᱞᱮᱫᱟ
ᱪᱮᱫ ᱥᱟᱞᱟᱜ ᱛᱟᱦᱮᱱ ᱫᱚ ᱫᱟᱠᱟ ᱯᱮ ᱡᱚᱢ ᱠᱮᱜᱼᱟ
ᱦᱳᱭ ᱦᱳᱭ ᱛᱮᱤᱦᱤᱧ ᱫᱚ ᱵᱟᱡᱟᱨ ᱞᱮ ᱪᱟᱞᱟᱣ ᱞᱮᱱᱟ ᱥᱮ ᱟᱹᱭᱩᱵ ᱥᱮᱫ ᱤᱧ ᱵᱟᱵᱟ ᱜᱮ ᱪᱟᱞᱟᱣ ᱞᱮᱱᱟ ᱟᱫᱚ ᱟᱫᱚ ᱩᱱᱤ ᱜᱮ ᱡᱤᱞᱮ ᱠᱤᱨᱤᱧ ᱟᱹᱜᱩ ᱞᱮᱫᱟ ᱟᱨ ᱤᱭᱟᱹ ᱚᱱᱟ ᱦᱟᱴ ᱛᱤᱱ ᱫᱚ ᱦᱟᱴ ᱛᱟᱦᱮᱸ ᱠᱟᱱᱟ ᱥᱮ ᱟᱫᱚ ᱚᱸᱰᱮ ᱠᱷᱚᱱ ᱜᱮ ᱡᱤᱞ ᱟᱨ ᱤᱭᱟᱹ ᱟᱹᱜᱩ ᱞᱮᱫᱟ ᱩᱫ ᱩᱫ ᱠᱚ
ᱦᱳᱭ
ᱚᱱᱟ ᱚᱱᱟ ᱜᱮᱞᱮ ᱩᱛᱩ ᱠᱟᱜᱼᱟ ᱛᱤᱦᱤᱧ ᱫᱚ ᱟᱨ ᱵᱟᱹᱫᱽ ᱨᱮ ᱦᱟᱠᱩ
ᱯᱩᱴᱠᱟᱹ ᱵᱟᱠᱚ ᱧᱟᱢᱚᱜ ᱠᱟᱱᱟ ᱯᱩᱴᱠᱟᱹ ᱥᱮ ᱪᱤᱞᱤ ᱦᱳᱭ ᱦᱳᱭ
ᱳᱭ ᱩᱱᱠᱩ ᱵᱟᱹᱧ ᱡᱚᱢ ᱞᱟᱜᱟᱣ ᱟᱠᱟᱫᱼᱟ ᱚᱱᱟ ᱫᱚ ᱧᱮᱞ ᱫᱩᱧ ᱧᱮᱞ ᱠᱟᱜᱼᱟ ᱦᱟᱴ ᱨᱮᱠᱚ ᱟᱹᱜᱩ ᱟᱠᱟᱫᱟ ᱠᱤᱱᱛᱩ ᱤᱧ ᱫᱚ ᱵᱟᱹᱧ ᱵᱟᱹᱧ ᱡᱚᱢ ᱞᱟᱜᱟᱣ ᱠᱟᱜᱼᱟ ᱛᱤᱥ ᱦᱚᱸ ᱪᱮᱠᱟ ᱪᱚ ᱵᱩᱡᱷᱟᱹᱜ
ᱟᱯᱮ ᱥᱮᱢ ᱩᱛᱩᱭ ᱜᱮᱭᱟ ᱚᱱᱟ ᱠᱚ
ᱦᱚᱸ ᱩᱛᱩᱭ ᱜᱮᱭᱟ ᱠᱚ ᱟᱫᱚ ᱟᱹᱰᱤ ᱫᱤᱱ ᱵᱟᱝ ᱧᱟᱢᱟ ᱜᱤᱫᱽᱨᱟᱹ ᱩᱢᱮᱨ ᱨᱮᱜᱤᱧ ᱡᱚᱢ ᱞᱮᱼᱟ ᱱᱤᱭᱟᱹ ᱚᱱᱟ ᱦᱟᱨᱟ ᱠᱟᱛᱮᱫ ᱫᱚ ᱟᱹᱣᱨᱤᱧ ᱡᱚᱢᱟ ᱱᱟᱦᱟᱜ
ᱚ ᱤᱧ ᱦᱚᱸ ᱵᱟᱹᱧ ᱡᱚᱢ ᱞᱟᱣ ᱠᱟᱫᱟ ᱢᱤᱫ ᱡᱚᱢ ᱞᱟᱜᱟᱭᱮ ᱦᱩᱭᱩᱜᱼᱟ ᱚᱱᱟ ᱦᱚᱸ ᱪᱮᱫ ᱞᱮᱠᱟ ᱵᱩᱡᱷᱟᱹᱜᱼᱟ ᱵᱤᱨ ᱠᱷᱚᱱ ᱜᱮᱠᱚ ᱟᱹᱜᱩᱭᱟ ᱵᱟᱝ ᱛᱚ
ᱦᱳᱭ ᱦᱳᱭ
ᱛᱤᱨᱮᱢ ᱧᱟᱢ ᱚᱱᱟᱠᱚᱫᱚ
ᱦᱳᱭ ᱟᱨ ᱱᱟᱦᱟᱜ ᱤᱭᱟᱹ ᱞᱮᱴᱚ ᱦᱚᱸᱠᱚ ᱞᱮᱴᱚ ᱠᱚᱣᱟ ᱦᱚᱞᱚᱝ ᱥᱟᱞᱟᱜ
ᱟᱨ ᱟᱪᱪᱷᱟ
ᱜᱚᱢᱦᱟ ᱥᱮᱴᱮᱨᱚᱜ ᱠᱟᱱ ᱛᱚ ᱜᱚᱢᱦᱟ ᱨᱮᱜᱮ ᱠᱚ ᱡᱚᱢ ᱠᱚᱣᱟ ᱛᱚ ᱫᱚᱢᱮ
ᱚ ᱟᱫᱚ ᱩᱱᱠᱩ ᱫᱚ ᱤᱭᱟᱹ ᱵᱤᱨ ᱨᱮᱠᱚ ᱧᱟᱢᱚᱜᱼᱟ ᱛᱚ ᱵᱟᱝ
ᱦᱮᱸ ᱵᱤᱨ ᱨᱮᱜᱮ ᱠᱚ ᱧᱟᱢᱚᱜᱼᱟ
ᱟᱪᱪᱷᱟ
ᱵᱤᱨᱮᱫᱮ ᱩᱱᱠᱩ ᱟᱫᱚ
ᱵᱤᱨ ᱫᱚ ᱵᱟᱞᱤᱧ ᱪᱟᱞᱟᱣ ᱵᱟᱲᱟᱣ ᱠᱟᱱᱟ ᱥᱮ ᱟᱫᱚ ᱵᱟᱹᱧ ᱧᱮᱞ ᱠᱟᱜᱼᱟ ᱛᱟᱦᱚᱞᱮ ᱚᱲᱟᱜ ᱠᱚᱨᱮ ᱫᱚ ᱪᱮᱜ ᱠᱚ ᱪᱮᱠᱟ ᱵᱟᱲᱟᱭᱮᱫᱟ
ᱚᱲᱟᱜ ᱠᱚᱨᱮ ᱫᱚ ᱪᱮᱫ ᱦᱚᱸ ᱵᱟᱝ ᱦᱮᱸ ᱱᱟᱯᱟᱭ ᱜᱮ ᱢᱮᱱᱟᱜ ᱠᱚᱣᱟ
ᱛᱟᱦᱚᱞᱮ ᱡᱟᱦᱟᱸ ᱠᱚ ᱠᱟᱹᱢᱤᱭᱮᱫᱟ ᱥᱮ ᱪᱮᱫ ᱤᱭᱟᱹ ᱟᱸᱡᱚᱢᱚᱜ ᱠᱟᱱᱟ ᱟᱣᱟᱡᱽ ᱠᱚ ᱥᱟᱭᱤᱰ ᱠᱚᱨᱮ
ᱠᱟᱹᱢᱤ ᱦᱚᱭ ᱠᱟᱹᱢᱤ ᱵᱟᱲᱟᱭ ᱫᱟᱠᱚ ᱟᱫᱚ ᱚᱱᱟ ᱟᱫᱚ ᱱᱟᱜ ᱱᱤᱛᱚᱜ ᱫᱚ ᱦᱟᱜ ᱚᱠᱟᱥᱮᱱᱮᱢ ᱪᱟᱞᱟᱜᱼᱟ ᱟᱫᱚ ᱚᱲᱟᱜ ᱠᱷᱚᱱ ᱦᱟᱸᱜ
ᱦᱳᱭ
ᱟᱫᱚ ᱟᱞᱮ ᱟᱞᱮ ᱥᱮᱫ ᱫᱚ ᱦᱟᱸᱜ ᱦᱟᱹᱛᱤ ᱠᱚ ᱦᱟᱹᱛᱤ ᱠᱚᱠᱚ ᱩᱰᱩᱜᱚᱜ ᱜᱮᱭᱟ ᱛᱚ ᱵᱤᱨ ᱠᱚ ᱥᱩᱨ ᱜᱮᱭᱟ ᱛᱚ ᱦᱟᱸᱜ ᱟᱫᱚ ᱡᱟᱹᱥᱛᱤ ᱥᱟᱸᱜᱤᱱ ᱫᱚ ᱵᱟᱝ ᱪᱟᱜᱟᱱᱼᱟ ᱵᱷᱤᱛᱤᱨ ᱨᱮᱜᱮ ᱢᱟᱱᱮ ᱚᱲᱟᱜ ᱥᱩᱨ ᱥᱩᱯᱩᱨ ᱜᱮ ᱛᱟᱦᱮᱸ ᱦᱩᱭᱩᱜᱼᱟ ᱛᱚ ᱾
ᱦᱩᱸ ᱛᱟᱞᱦᱮ ᱟᱯᱮᱭᱟᱜ ᱚᱸᱰᱮ ᱚᱲᱟᱜ ᱠᱚ ᱥᱩᱨ ᱠᱚ ᱠᱚᱨᱮ ᱠᱚ ᱦᱤᱡᱩᱜ ᱜᱮᱭᱟ ᱵᱟᱝ ᱵᱟᱝ ᱵᱟᱝ ᱟᱞᱮ ᱥᱮᱱ ᱫᱚ ᱵᱟᱠᱚ ᱦᱤᱡᱩᱜ ᱜᱮᱭᱟ ᱾ ᱢᱟᱱᱮ ᱟᱞᱮ ᱵᱤᱨ ᱮᱞᱟᱠᱟ ᱨᱮᱫᱚ ᱵᱟᱝ ᱠᱟᱱᱟᱞᱮ ᱥᱮ ᱾ ᱟᱞᱮ ᱥᱮᱱ ᱫᱚ ᱵᱤᱲ ᱫᱚ ᱵᱟᱹᱱᱩᱜ ᱠᱟᱫᱟ ᱟᱫᱚ ᱚᱱᱟ ᱠᱷᱟᱹᱛᱤᱨ ᱛᱮ ᱦᱟᱹᱛᱤ ᱦᱚᱸ ᱱᱤᱛᱚᱜ ᱯᱚᱨᱡᱚᱱᱛᱚ ᱵᱟᱹᱧ ᱧᱮᱞ ᱠᱟᱜ ᱠᱚᱣᱟ ᱦᱟᱹᱛᱤ ᱡᱟ ᱠᱚ ᱚᱱᱟ ᱯᱷᱳᱱ ᱠᱚᱨᱮᱜ ᱜᱤ ᱴᱤᱵᱷᱤ ᱠᱚᱨᱮᱜ ᱜᱤ ᱧᱮᱞ ᱠᱟᱜ ᱠᱚᱣᱟ ᱵᱟᱝᱠᱷᱟᱱ ᱫᱚ ᱥᱟᱹᱨᱤᱜᱮ ᱱᱟᱜ ᱫᱚ ᱵᱟᱹᱧ ᱧᱮᱞ ᱠᱟᱜ ᱠᱚᱣᱟ ᱾
ᱟᱞᱮᱥᱮᱱ ᱦᱚᱸ ᱫᱤᱱ ᱜᱮᱠᱚ ᱪᱟ ᱦᱤᱡᱩᱜ ᱟᱠᱚ ᱟᱨᱚ ᱠᱷᱟᱱᱴᱟᱲ ᱠᱟᱱᱴᱷᱟᱲ ᱠᱚ ᱵᱤᱞᱤᱼᱞᱤᱞ ᱫᱟᱨᱮᱢᱟ ᱵᱤᱞᱤ ᱞᱮᱠᱷᱟᱱ ᱥᱚᱭᱟ ᱦᱸᱟᱜ ᱫᱚᱢᱮ ᱛᱚ ᱟᱨ ᱦᱚᱸ ᱚᱱᱟ ᱦᱚᱸ ᱡᱚᱡᱚᱢ ᱠᱚ ᱠᱚ ᱦᱤᱡᱩᱜᱼᱟ ᱮᱠᱵᱟᱨᱮ ᱯᱩᱨᱟᱹ ᱚᱲᱟᱜ ᱨᱮ
ᱛᱟᱦᱚᱞᱮ ᱫᱚ ᱟᱯᱮᱥᱮᱜ ᱜᱮ ᱦᱟᱸᱜ ᱪᱟᱞᱟᱣ ᱦᱩᱭᱩᱜᱼᱟ ᱦᱟᱹᱛᱤ ᱧᱮᱞ ᱠᱚᱫᱚ ᱦᱟᱸᱜ ᱾ ᱢᱮᱱᱫᱟᱢ ᱛᱚ ᱦᱤᱡᱩᱜ ᱟᱠᱚ ᱟᱯᱮ ᱥᱮᱱ ᱫᱚ ᱫᱚᱢᱮ ᱠᱚ ᱪᱟᱞᱟᱜᱼᱟ
ᱦᱩᱸ ᱦᱮᱸ ᱜᱟᱱᱚᱜ ᱜᱮᱭᱟ ᱪᱮᱫᱟᱜ ᱵᱟᱝᱼᱟ ᱾
ᱛᱟᱦᱚᱞᱮ ᱫᱚ ᱤᱭᱟᱹ ᱦᱩᱲᱩ ᱠᱚᱯᱮ ᱨᱚᱦᱚᱭ ᱫᱟ ᱛᱚ?
ᱦᱮᱸ ᱨᱚᱦᱚᱭ ᱵᱟᱲᱟ ᱦᱩᱭ ᱛᱮᱦᱮᱧ ᱦᱚᱸ ᱦᱩᱭ ᱞᱮᱱ ᱛᱟᱦᱮᱸ ᱛᱮᱦᱮᱸᱧ ᱾ ᱠᱤᱪᱷᱩ ᱜᱟᱱ ᱨᱚᱦᱚᱭ ᱦᱳᱭᱱᱟ ᱫᱟᱜ ᱠᱷᱟᱹᱛᱤᱨ ᱫᱚ ᱟᱨᱦᱚᱸ ᱵᱟᱝ ᱨᱚᱦᱚᱭ ᱜᱟᱱ ᱞᱮᱱᱟ ᱾
ᱟᱪᱪᱷᱟ ᱟᱞᱮ ᱦᱚᱸ ᱦᱩᱲᱩ ᱨᱚᱦᱚᱭ ᱠᱚᱫᱚ ᱱᱤᱛᱚᱜ ᱫᱚ ᱵᱟᱞᱮ ᱞᱟᱜᱟᱣ ᱠᱟᱱᱟ ᱾ ᱡᱟ ᱚᱱᱟ ᱥᱤᱠᱚ ᱪᱟᱞᱟᱜᱼᱟ ᱤᱭᱟᱹ ᱠᱚᱠᱚ ᱠᱷᱮᱛ ᱠᱚᱠᱚ ᱥᱤ ᱵᱟᱲᱟᱭ ᱫᱟ ᱴᱮᱠᱴᱟᱨ ᱠᱚᱛᱮ ᱾ ᱟᱫᱚ ᱜᱟᱹᱪᱷᱤ ᱦᱚᱸ ᱟᱫᱚ ᱠᱟᱹᱴᱤᱡ ᱜᱮᱭᱟ ᱟᱞᱮᱥᱱ ᱫᱚ ᱵᱟᱝ ᱞᱟᱹᱴᱷᱩᱧᱚᱜ ᱠᱟᱱᱟ ᱟᱫᱚ ᱛᱷᱚᱲᱟ ᱫᱚ ᱛᱷᱚᱲᱟ ᱛᱟᱭᱚᱢ ᱧᱚᱜᱚᱜ ᱜᱮᱭᱟᱞᱮ ᱦᱟᱸᱜ ᱟᱫᱚ ᱟᱫᱚᱢ ᱠᱚ ᱫᱚᱠᱚ ᱨᱚᱦᱚᱭ ᱞᱟᱦᱟᱭᱮᱫᱟᱠᱚ ᱞᱟᱹᱜ ᱞᱟᱦᱟ ᱨᱮᱠᱚ ᱜᱟᱹᱪᱷᱤ ᱠᱚᱠᱚ ᱯᱷᱚᱲ ᱠᱟᱜᱼᱟ ᱩᱱᱠᱩ ᱫᱚ ᱟᱫᱚ ᱟᱞᱮ ᱫᱚ ᱛᱷᱚᱲᱟ ᱞᱮ ᱞᱮᱴ ᱧᱚᱜᱚᱜᱼᱟ ᱯᱟᱥᱮᱡ ᱾ ᱦᱩᱸ ᱱᱤᱛᱚᱜ ᱢᱟ ᱫᱚᱢᱮᱭ ᱫᱟᱜᱼᱮᱜ ᱠᱟᱱ ᱾ ᱟᱫᱚ ᱦᱟᱨ ᱦᱟᱹᱠᱳ ᱠᱚ ᱩᱰᱩᱠᱚᱜ ᱠᱟᱱ ᱫᱚᱢ ᱡᱷᱟᱨᱤᱭᱟ ᱟᱞᱮ ᱥᱮᱜ ᱦᱚᱸ ᱾ ᱟᱫᱚ ᱤᱧ ᱵᱟᱵᱟ ᱦᱟᱸᱜ ᱜᱟᱯᱟ ᱫᱚ ᱦᱟᱸᱜ ᱞᱮ ᱪᱟᱞᱟᱜᱼᱟ ᱦᱟᱸᱜ ᱤᱭᱟᱹ ᱡᱷᱟᱹᱞᱮ ᱚᱰᱟᱣ ᱠᱟᱜᱼᱟ ᱚᱱᱟ ᱠᱷᱮᱛ ᱨᱮ ᱟᱫᱚ ᱡᱟᱜᱮ ᱩᱱᱠᱩ ᱠᱚ ᱦᱟᱹᱠᱩ ᱠᱚ ᱨᱟᱠᱟᱵ
ᱚᱻ
ᱛᱟᱦᱚᱞᱮ ᱫᱚ ᱛᱤᱱᱟᱹᱜ ᱚᱵᱫᱤ ᱚᱞᱚᱜ ᱚᱞᱚᱜ ᱯᱟᱲᱦᱟᱣ ᱫᱚ ᱦᱩᱭ ᱠᱟᱱ ᱛᱟᱢᱟ?
ᱦᱮᱸᱜ
ᱛᱤᱱᱟᱹᱜ ᱚᱵᱫᱤ ᱚᱞᱚᱜ ᱯᱟᱲᱦᱟᱣ ᱫᱚ ᱦᱩᱭ ᱠᱟᱱ ᱛᱟᱢᱟ?
ᱚᱞ ᱯᱟᱲᱦᱟᱣ ᱫᱚ ᱮᱢ ᱮ ᱠᱷᱚᱱᱟᱜ ᱤᱧ ᱠᱚᱢᱯᱞᱤᱴ ᱠᱟᱜᱼᱟ ᱛᱚ ᱱᱤᱛᱚᱜ ᱫᱚ ᱦᱟᱸᱜ ᱜᱤᱫᱽᱨᱟᱹ ᱜᱤᱫᱽᱨᱟᱹ ᱠᱚ ᱜᱤᱫᱽᱨᱟᱹ ᱠᱚ ᱯᱟᱲᱦᱟᱣ ᱵᱟᱲᱟ ᱦᱩᱭᱩᱜ ᱠᱟᱱᱟ ᱾
ᱚ ᱟᱪᱪᱷᱟ ᱛᱟᱦᱚᱞᱮ ᱚᱲᱟᱜ ᱨᱮᱜᱮ ᱢᱮᱱᱟᱜ ᱢᱮᱭᱟ ᱱᱤᱛᱚᱜ ᱫᱚ ᱵᱟᱝ
ᱦᱮᱸ ᱚᱲᱟᱜ ᱨᱮᱜᱮ ᱢᱤᱱᱟᱹᱧᱟ ᱟᱫᱚ ᱵᱤ ᱮᱰ ᱠᱚᱞᱮᱡᱽ ᱢᱟ ᱦᱟᱸᱜ ᱵᱟᱝ ᱪᱟᱹᱞᱩ ᱠᱟᱱᱟ ᱾
ᱯᱟᱲᱦᱟᱣ ᱠᱚᱣᱟ ᱜᱤᱫᱽᱨᱟᱹ ᱠᱚ ᱵᱟᱝ ᱾
ᱦᱳᱭ ᱦᱳᱭ
ᱟᱪᱪᱷᱟ
ᱟᱨ ᱱᱤᱛᱚᱜ ᱢᱟ ᱦᱟᱜ ᱵᱤᱭᱮᱰ ᱠᱚᱞᱮᱡᱽ ᱦᱚᱸ ᱟᱹᱣᱨᱤ ᱪᱟᱹᱞᱩᱜ ᱟᱛᱚ ᱥᱟᱱᱛᱟᱞᱤ ᱢᱤᱰᱤᱭᱟᱢ ᱛᱮ ᱟᱫᱚ ᱱᱤᱛᱚᱜ ᱫᱚ ᱱᱟᱸᱜ ᱪᱮᱫ ᱦᱚᱸ ᱵᱟᱧ ᱪᱤᱠᱟᱹ ᱵᱟᱲᱟ ᱦᱩᱭᱩᱜ ᱠᱟᱱᱟ ᱥᱩᱫᱷᱩ ᱜᱤᱫᱽᱨᱟᱹ ᱠᱚᱜᱮ ᱴᱤᱭᱩᱥᱚᱱ ᱠᱚ ᱯᱟᱲᱦᱟᱣ ᱵᱟᱲᱟ ᱦᱩᱭᱩᱜ ᱠᱟᱱᱟ ᱾
ᱚ ᱟᱫᱚ ᱟᱱᱫᱳᱞᱚᱱ ᱠᱚᱫᱚ ᱵᱟᱯᱮ ᱪᱟᱞᱟᱜ ᱠᱟᱱᱟ ᱥᱮ?
ᱦᱮᱸ ᱠᱚᱨᱟᱣ ᱵᱟᱲᱟ ᱦᱩᱭᱩᱜ ᱠᱟᱱ ᱜᱮᱭᱟ ᱛᱚ᱾
ᱛᱟᱦᱚᱞᱮ ᱞᱚᱜᱚᱱ ᱛᱮ ᱦᱮᱸ ᱠᱚ ᱦᱟᱸᱜ ᱵᱤ ᱮᱰ ᱠᱚᱞᱮᱡᱽ ᱠᱚᱦᱚᱸ ᱠᱚ ᱤᱭᱟᱹ ᱭᱟ ᱦᱟᱸᱜ ᱾ ᱠᱷᱩᱞᱟᱹᱣ ᱟᱠᱚ ᱦᱟᱸᱜ ᱾
ᱞᱟᱹᱭ ᱞᱮᱱᱠᱷᱟᱱ ᱵᱟᱯ ᱛᱤᱱᱟᱹᱜ ᱯᱤᱭᱟ ᱚᱱᱮ ᱛᱷᱨᱤ ᱯᱤᱭᱟ ᱵᱮᱡᱽ ᱨᱮᱱ ᱫᱚ ᱦᱟᱸᱜ ᱯᱟᱹᱴᱷᱩᱣᱟᱹ ᱠᱚ ᱢᱟᱱᱮ ᱠᱚᱦᱚᱸ ᱦᱩᱭ ᱜᱚᱜ ᱮᱱ ᱜᱮᱭᱟ ᱠᱚ ᱵᱤ ᱮᱰ ᱠᱚ ᱟᱹᱣᱨᱤ ᱠᱚ ᱠᱚᱨᱣᱟ ᱱᱷᱟᱸᱜ ᱾
ᱚᱱᱟ ᱫᱚ ᱦᱩᱭᱩᱜ ᱜᱮᱭᱟ ᱦᱟᱸᱜ ᱡᱩᱫᱤ ᱤᱭᱟᱹ ᱞᱮᱠᱷᱟᱡ ᱫᱚ ᱱᱚᱝᱠᱟ ᱡᱩᱢᱤᱫ ᱠᱟᱛᱮ ᱟᱱᱫᱳᱞᱚᱱ ᱞᱮᱠ ᱠᱷᱟᱡ ᱫᱚ ᱦᱟᱸᱜ ᱞᱚᱜᱚᱱ ᱛᱮᱜᱮᱭᱟᱜ ᱠᱚ ᱠᱚᱨᱟᱣ ᱜᱚᱫᱟ ᱦᱟᱸᱜ ᱾
ᱦᱮᱸ
ᱛᱚ ᱟᱢ ᱥᱟᱱᱛᱟᱞᱤ ᱢᱤᱰᱤᱭᱟᱢ ᱛᱮᱜᱮ ᱯᱟᱲᱦᱟᱣ ᱠᱟᱜᱼᱟ ᱵᱟᱝ ᱥᱮ?
ᱦᱮᱸ ᱦᱮᱸ ᱥᱟᱱᱛᱟᱲᱤ ᱢᱤᱰᱤᱭᱟᱢ ᱛᱮᱜᱮ ᱾
ᱚᱸ
ᱟᱨ ᱟᱢᱫᱚ ᱱᱟᱸᱜ ᱮᱢ ᱵᱟᱹᱜᱤ ᱠᱟᱫᱟ ᱥᱮ ᱚᱱᱠᱟᱢ ᱯᱟᱲᱦᱟᱣ ᱵᱟᱲᱟᱜ ᱠᱟᱱ ᱜᱮᱭᱟ?
ᱤᱧ ᱫᱚᱧ ᱵᱟᱹᱜᱤ ᱠᱟᱜᱼᱟ ᱱᱤᱛᱚᱜ ᱫᱚ ᱤᱧ ᱫᱚ ᱤᱭᱟᱹ ᱜᱮᱞ ᱪᱟᱱᱟᱪ ᱚᱵᱫᱤ ᱜᱤᱧ ᱯᱟᱲᱦᱟᱣ ᱠᱟᱜᱼᱟ ᱟᱨᱤᱧ ᱵᱟᱹᱜᱤ ᱠᱟᱜᱼᱟ ᱾ ᱚᱞᱚᱜ ᱯᱟᱲᱦᱟᱜ ᱠᱚᱫᱚ ᱱᱤᱛᱚᱜ ᱫᱤᱱ ᱵᱟᱹᱜᱤ ᱦᱟᱛᱟᱲ ᱠᱟᱜᱼᱟ ᱾ ᱛᱷᱚᱲᱟ ᱟᱱᱟᱨ ᱮᱴᱠᱮᱴᱚᱬᱮ ᱦᱚᱸ ᱠᱷᱟᱹᱛᱤᱨ ᱛᱮ ᱵᱟᱠᱚ ᱯᱟᱲᱦᱟᱣ ᱦᱚᱪᱚ ᱫᱟᱲᱮ ᱟᱹᱧ ᱠᱟᱱᱟ, ᱟᱨ ᱥᱟᱹᱜᱤᱧ ᱨᱮᱥᱮ ᱥᱟᱹᱜᱤᱧ ᱨᱤᱧ ᱯᱟᱲᱦᱟᱜ ᱠᱟᱱᱟ ᱛᱚ ᱵᱟᱠᱚ ᱮᱢ ᱫᱟᱲᱮ ᱟᱹᱧ ᱠᱟᱱ ᱛᱟᱦᱮᱱᱟ ᱠᱷᱚᱨᱪᱟ ᱠᱚ ᱟᱫᱚ ᱚ ᱢᱤᱛᱟᱧ ᱢᱤᱛᱟᱧ ᱠᱟᱱ ᱠᱚ ᱟᱫᱚ ᱵᱟᱝ ᱯᱟᱲᱦᱟᱣ ᱦᱩᱭᱩᱜᱼᱟ ᱠᱟᱹᱢᱤ ᱵᱟᱲᱟᱭ ᱢᱮ ᱟᱫᱚ ᱚᱱᱟ ᱠᱷᱟᱹᱛᱤᱨ ᱛᱮ ᱟᱫᱚ, ᱵᱟᱹᱧ ᱯᱟᱲᱦᱟᱜ ᱠᱟᱱᱟ ᱾
ᱦᱮᱸ ᱴᱟᱠᱟ ᱯᱩᱭᱥᱟᱹ ᱛᱚ ᱚᱵᱷᱟᱵ ᱞᱮᱱᱠᱷᱟᱱ ᱛᱚ ᱢᱟᱱᱮ ᱞᱟᱦᱟ ᱥᱮᱱ ᱫᱚ ᱱᱷᱟᱜ ᱵᱟᱝ ᱪᱟᱞᱟᱣ ᱫᱟᱲᱮᱭᱟᱜᱼᱟ ᱴᱟᱠᱟ ᱱᱮᱛᱟᱨ ᱱᱮᱛᱟᱨ ᱫᱚ ᱱᱷᱟᱸᱜ ᱴᱟᱠᱟ ᱯᱚᱭ ᱠᱟᱹᱣᱰᱤ ᱠᱚ ᱡᱩᱫᱤ ᱵᱟᱝ ᱧᱟᱢᱚᱜᱼᱟ, ᱛᱟᱦᱚᱞᱮ ᱠᱷᱟᱱ ᱫᱚ ᱱᱟᱜ ᱞᱟᱦᱟ ᱥᱮᱱ ᱫᱚ ᱵᱟᱢ ᱪᱟᱞᱟᱣ ᱫᱟᱲᱮᱭᱟᱜᱼᱟ ᱾
ᱦᱳᱭ ᱚᱱᱟ ᱠᱷᱟᱹᱛᱤᱨ ᱛᱮ ᱱᱤᱛᱚᱜ ᱫᱚ ᱚᱵᱫᱤ ᱫᱚ ᱱᱤᱛᱚᱜ ᱫᱚ ᱚᱲᱟᱜ ᱨᱮᱜᱤ ᱢᱤᱱᱟᱹᱧ ᱠᱟᱹᱫᱤᱧᱟ ᱚᱲᱟᱜ ᱨᱮᱜᱮ ᱚᱱᱟ ᱵᱟᱹᱫᱽ ᱠᱟᱹᱢᱤ ᱠᱚ ᱜᱤᱧ ᱜᱚᱲᱚ ᱵᱟᱲᱟ ᱠᱚᱣᱟ ᱚᱱᱟ ᱜᱤ ᱾
ᱚᱸ
ᱦᱩᱸ ᱟᱯᱮᱥᱮᱱ ᱫᱚ ᱪᱮᱫ ᱠᱚᱯᱮ ᱪᱟᱥ ᱜᱮᱭᱟ ᱟᱯᱮ ᱥᱮᱱ ᱫᱚ?
ᱪᱟᱥ ᱫᱚ ᱡᱮ ᱠᱚᱱᱳ ᱱᱚᱜ-ᱚᱭ ᱪᱮᱫ ᱞᱮᱠᱟ ᱥᱤᱡᱤᱱ ᱨᱮ ᱡᱮᱢᱚᱱ ᱱᱤᱛᱚᱜ ᱟᱥᱟᱲ ᱵᱚᱸᱜᱟ ᱫᱚ ᱱᱟᱦᱟᱜ ᱱᱚᱣᱟ ᱦᱩᱲᱩ ᱠᱚᱜᱮ ᱨᱚᱦᱚᱭ ᱵᱟᱲᱟᱭ ᱦᱳᱭᱳᱜ ᱟᱛᱚ, ᱟᱨ ᱱᱚ ᱦᱩᱲᱩ ᱠᱚ ᱪᱟᱵᱟ ᱞᱮᱱᱠᱷᱟᱱ ᱦᱟᱜ
ᱵᱚᱪᱷᱚᱨ ᱨᱮᱫᱚ ᱢᱤᱫ ᱫᱷᱟᱣ ᱜᱮᱯᱮ ᱪᱟᱥᱟ ᱵᱟ?
ᱦᱳᱭ ᱢᱤᱫ ᱫᱷᱟᱣ ᱜᱮ ᱟᱨ ᱱᱤᱝᱠᱟᱹ ᱦᱩᱲᱩ ᱠᱚ ᱤᱭᱟᱹ ᱤᱨ ᱵᱟᱲᱟ ᱠᱟᱛᱮᱫ ᱦᱟᱜ ᱛᱤᱞᱢᱤᱧ ᱤᱭᱟᱹ ᱛᱩᱲᱤᱞᱮ ᱛᱩᱲᱤᱞᱮ ᱮᱨᱟ ᱟᱫᱚ, ᱛᱩᱲᱤ ᱯᱚᱨᱮ ᱛᱤᱞᱢᱤᱧ ᱛᱤᱞᱢᱤᱧ ᱯᱚᱨᱮ ᱱᱟᱦᱟᱜ, ᱱᱚᱣᱟ ᱡᱟᱦᱟ ᱱᱚᱣᱟ ᱠᱚᱸᱦᱰᱟ ᱠᱚ ᱛᱟᱯᱚᱨᱮ ᱵᱮᱸᱜᱟᱲ ᱠᱚ ᱯᱩᱨᱟᱹᱭ ᱥᱚᱵᱽᱡᱤ ᱨᱚᱦᱚᱭ
ᱟᱞᱮ ᱥᱮᱱ ᱫᱚ ᱵᱚᱪᱷᱚᱨ ᱨᱮᱫᱚ ᱵᱟᱨᱪᱟ ᱤᱭᱟᱹ ᱟᱹ ᱵᱟᱲᱛᱟ ᱜᱮᱞᱮ ᱤᱭᱟᱹ ᱪᱟᱥ ᱜᱮᱭᱟ
ᱟᱞᱮ ᱥᱮᱫ ᱫᱚ ᱪᱟᱥ ᱫᱚ ᱦᱩᱭᱩᱜ ᱜᱮ ᱫᱟᱜ ᱨᱮᱱᱟᱜ ᱟᱱᱟᱴ ᱠᱚᱫᱚ ᱵᱟᱹᱱᱩᱜ ᱠᱟᱫᱟ, ᱚᱱᱟ ᱰᱤᱯ ᱠᱚ ᱢᱮᱱᱟᱜ ᱟᱥᱮ ᱚᱸᱰᱮ ᱠᱷᱚᱱ ᱜᱮᱞᱮ ᱦᱟᱛᱟᱣ ᱜᱮᱭᱟ ᱫᱟᱜ ᱠᱚ ᱚᱱᱟᱛᱮ ᱟᱞᱮ ᱥᱮᱫ ᱫᱚ ᱵᱚᱪᱷᱚᱨ ᱫᱚ ᱪᱟᱥ ᱜᱮᱭᱟᱞᱮ ᱵᱟᱨ ᱫᱷᱟᱣ ᱫᱚ ᱟᱨ ᱱᱤᱛᱚᱜ ᱢᱟ ᱦᱚᱜ-ᱚᱭ ᱫᱟᱜ ᱜᱮᱜᱟ ᱥᱮ ᱱᱤᱛᱚᱜ ᱢᱟ ᱱᱤᱛᱚᱜ ᱢᱟ ᱫᱟᱜ ᱫᱚ ᱩᱱᱟᱹᱜ ᱫᱚ ᱵᱟᱞᱮ ᱦᱟᱛᱟᱣ ᱜᱮᱭᱟ ᱱᱤᱛᱚᱜ ᱢᱟ ᱫᱟᱜ ᱠᱷᱟᱛᱤᱨ ᱛᱮ
ᱦᱩᱸ ᱚᱱᱮ ᱜᱚᱴᱟ ᱥᱮᱱ ᱦᱟᱜ ᱵᱟᱝ ᱥᱚᱢᱟᱱᱟᱛᱚ ᱟᱞᱮ ᱥᱮᱱ ᱫᱚ ᱪᱮᱫᱠᱟ ᱱᱟᱜ ᱫᱚᱢᱮ ᱥᱤᱛᱩᱝ ᱫᱚ ᱫᱚᱢᱮ ᱜᱮ ᱱᱟᱜ ᱮ ᱥᱤᱛᱩᱝᱟᱭ ᱢᱟᱱᱮ ᱫᱟᱜ ᱠᱚᱦᱚᱸ ᱠᱩᱸᱧ ᱠᱚᱨᱮᱜ ᱦᱚᱸ ᱟᱸᱡᱮᱫ ᱜᱚᱫᱚᱜᱼᱟ ᱟᱨ ᱜᱟᱹᱰᱭᱟᱹ ᱠᱚᱨᱮᱜ ᱦᱚᱸ
ᱩᱸ
ᱢᱟᱱᱮ ᱢᱤᱫᱴᱮᱱ ᱫᱟᱜ ᱦᱚᱸ ᱵᱟᱝ ᱛᱟᱦᱮᱱᱟ ᱟᱫᱚ ᱪᱤᱠᱟᱹᱞᱮᱢ ᱪᱟᱥᱟ, ᱦᱳᱭ ᱦᱳᱭ ᱟᱨ ᱱᱚᱝᱠᱟ ᱡᱟᱦᱟᱸ ᱚᱱᱟ ᱠᱚᱞ ᱠᱚ ᱤᱭᱟᱹ ᱠᱚ ᱥᱟᱢ ᱢᱟᱨᱥᱟᱞ ᱠᱚ ᱛᱮᱭᱟᱨ ᱠᱟᱜᱼᱟ ᱛᱚ ᱚᱱᱟ ᱠᱚᱫᱚ ᱱᱟᱜ ᱟᱞᱮ ᱥᱮᱫ ᱫᱚ ᱚᱱᱠᱟ ᱫᱚ ᱵᱟᱠᱚ ᱛᱮᱭᱟᱨ ᱠᱟᱜᱼᱟ, ᱟᱨᱚ ᱮᱴᱟᱜ ᱟᱹᱛᱩ ᱠᱚᱨᱮᱫ ᱫᱚ ᱚᱱᱠᱟ ᱢᱮᱱᱟᱜ ᱠᱟᱜᱼᱟ᱾
ᱟᱪᱪᱷᱟ ᱛᱟᱦᱚᱞᱮ ᱪᱮᱫ ᱠᱚᱯᱮ ᱠᱟᱹᱢᱤ ᱵᱟᱲᱟᱭᱟ ᱟᱨ ᱱᱚᱝᱠᱟ ᱢᱤᱫ ᱫᱷᱟᱣ ᱜᱮᱯᱮ ᱪᱟᱥᱟ ᱛᱚ ᱟᱫᱚ ᱛᱚᱵᱮ ᱮᱴᱟᱜ ᱟᱜ ᱯᱮ ᱠᱟᱹᱢᱤ ᱵᱟᱲᱟᱭᱟ ᱤᱭᱟᱹ ᱠᱚᱨᱮ ᱵᱟᱝ ᱢᱟᱱᱮ ᱡᱟᱦᱟᱱ ᱟᱵᱟᱨ ᱚᱱᱟ ᱤᱭᱟᱹ ᱠᱟᱛᱮᱫ ᱥᱮ ᱡᱟᱦᱟᱱᱟᱜ ᱠᱚ ᱵᱮᱵᱥᱟ ᱭᱟᱯᱮ ᱥᱮ ᱡᱟᱦᱱᱟᱜ ᱯᱮ ᱱᱚᱝᱠᱟ
ᱟᱫᱚ
ᱪᱟᱥ ᱠᱟᱹᱢᱤ ᱪᱷᱟᱲᱟ
ᱪᱟᱥ ᱠᱟᱹᱢᱤ ᱪᱷᱟᱲᱟ ᱫᱚ ᱡᱮᱢᱚᱱ ᱠᱤᱪᱷᱩ ᱠᱤᱪᱷᱩ ᱫᱚᱠᱚ ᱪᱟᱞᱟᱜᱼᱟ ᱠᱟᱨᱮᱱᱴ ᱠᱟᱹᱢᱤ ᱠᱚ ᱯᱟᱠᱟ ᱚᱲᱟᱜ ᱵᱮᱱᱟᱣ ᱠᱚ ᱨᱟᱡᱽ ᱢᱤᱥᱛᱨᱤ ᱠᱚ ᱢᱮᱱᱟᱜ ᱠᱚᱣᱟ
ᱚᱸ